ᱡᱚᱦᱟᱨ ᱜᱮ ᱜᱚᱝᱠᱮ᱾
ᱦᱳᱭ ᱡᱚᱦᱟᱨ ᱜᱮ ᱜᱚᱢᱠᱮ᱾
ᱦᱮᱸ ᱛᱟᱦᱚᱞᱮ ᱚᱠᱟᱞᱮᱠᱟ ᱢᱮᱱᱟᱜ ᱵᱚᱱᱟ?
ᱦᱳᱭ ᱱᱤᱛᱚᱜ ᱥᱩᱢᱩᱝ ᱫᱚ ᱦᱟᱸᱜ ᱱᱟᱯᱟᱭ ᱵᱟᱲᱟ ᱜᱮ ᱢᱮᱱᱟᱜ ᱞᱤᱧᱟᱹ᱾ ᱦᱮᱸ ᱪᱟᱸᱫᱚ ᱵᱚᱸᱜᱟ ᱟᱜ ᱫᱟᱭᱟ ᱫᱩᱞᱟᱹᱲ ᱛᱮ ᱦᱟᱸᱜ, ᱟᱫᱚ ᱟᱵᱮᱱ ᱜᱮ ᱚᱠᱟ ᱞᱮᱠᱟ?
ᱟᱹᱞᱤᱧ ᱦᱚᱸ ᱪᱟᱸᱫᱳ ᱵᱚᱸᱜᱟ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱠᱟᱜ ᱞᱤᱧᱟ᱾
ᱟᱪᱪᱷᱟ ᱟᱪᱪᱷᱟ ᱟᱨ ᱚᱲᱟᱜ ᱠᱚᱨᱮᱱ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱠᱚᱣᱟ?
ᱦᱳᱭ ᱚᱲᱟᱜ ᱦᱚᱲ ᱦᱚᱸ ᱱᱟᱯᱟᱭ ᱜᱮ ᱢᱮᱱᱟᱜ ᱟᱠᱟᱫ ᱠᱚᱣᱟ᱾ ᱟᱵᱤᱱ ᱨᱮᱱ ᱜᱮ ᱪᱮᱫ ᱞᱮᱠᱟ ᱢᱮᱱᱟᱜ ᱟᱠᱟᱫ ᱠᱚᱣᱟ?
ᱦᱳᱭ ᱱᱤᱛᱚᱜ ᱫᱚ ᱚᱲᱟᱜ ᱠᱚᱨᱮ ᱨᱮᱦᱚᱸ ᱡᱚᱛᱚ ᱠᱚᱜᱮ, ᱱᱟᱯᱟᱭ ᱵᱟᱲᱟ ᱢᱮᱱᱟᱜ ᱟᱠᱟᱫ ᱠᱚᱣᱟ᱾ ᱠᱟᱜ ᱟᱨ ᱪᱮᱫ ᱦᱳᱭ ᱟᱫᱚᱞᱤᱧ ᱢᱮᱛᱟᱢᱟ ᱦᱟᱸᱜ ᱥᱟᱛᱟᱢ ᱤᱫᱤ ᱠᱟᱛᱮ ᱨᱚᱯᱚᱲ ᱞᱮᱱᱠᱷᱟᱱ ᱱᱟᱯᱟᱭ ᱠᱚᱜᱼᱟ, ᱟᱫᱚ ᱟᱹᱞᱤᱧ ᱦᱟᱸᱜ ᱞᱤᱧ ᱫᱤᱥ ᱦᱩᱫᱤᱥ ᱟᱠᱟᱫᱼᱟ, ᱦᱟᱸᱜ ᱟᱫᱚ ᱦᱟᱸᱜ ᱞᱤᱧ ᱫᱤᱥᱟᱹ ᱜᱚᱫ ᱠᱟᱜ ᱟᱫᱚ ᱱᱚᱜᱼᱱᱟᱞᱤᱧ ᱢᱚᱱᱮ ᱢᱮᱱᱮᱫ ᱛᱟᱦᱮᱱᱟ ᱡᱮ ᱟᱵᱚ ᱱᱚᱜ ᱱᱟ ᱥᱟᱱᱛᱟᱲ ᱢᱟᱹᱱᱢᱤ ᱚᱠᱟ ᱞᱮᱠᱟ ᱠᱟᱛᱮᱜ ᱵᱚᱱ ᱥᱤᱨᱡᱟᱹᱣ ᱱᱟ, ᱟᱨ ᱟᱵᱚᱣᱟᱜ ᱱᱚᱣᱟ ᱥᱤᱧᱚᱛ ᱫᱤᱥᱚᱢ ᱥᱮ ᱵᱷᱟᱨᱚᱛ ᱫᱤᱥᱚᱢ ᱚᱠᱟ ᱞᱮᱠᱟ ᱠᱟᱛᱮᱫ ᱥᱤᱨᱡᱟᱹᱣᱮᱱ ᱛᱟᱵᱚᱱᱟ? ᱱᱚᱜᱼ ᱱᱟ ᱤᱫᱤ ᱠᱟ ᱠᱟᱛᱮᱫ ᱡᱩᱫᱤ ᱟᱵᱮᱱ ᱠᱟᱹᱴᱤᱡ ᱵᱮᱱ ᱢᱟ ᱵᱟᱲᱟᱭ ᱠᱷᱟᱱ ᱫᱚ ᱠᱟᱹᱴᱤᱡ ᱵᱤᱱ ᱞᱟᱹᱭ ᱥᱚᱫᱚᱨ ᱞᱤᱧ ᱠᱮᱭᱟ, ᱟᱨ ᱪᱮᱫ
ᱦᱳᱭ ᱦᱮᱸ ᱯᱳᱭᱞᱳ ᱫᱚᱱᱟᱜ ᱫᱷᱟᱹᱨᱛᱤ ᱫᱚ ᱯᱩᱨᱤ ᱫᱚ ᱵᱟᱝ ᱛᱟᱦᱮᱸ ᱞᱮᱱ ᱛᱟᱵᱚᱱᱟ ᱫᱷᱟᱹᱨᱛᱤ ᱫᱚ᱾ ᱦᱩᱸ ᱡᱚᱞᱟᱯᱩᱨᱤ ᱜᱮ ᱛᱟᱦᱮᱸ ᱠᱟᱱᱟ᱾ ᱦᱩᱸ
ᱦᱳᱭ᱾
ᱛᱚᱵᱮ ᱴᱷᱟᱹᱠᱩᱨ ᱠᱚ ᱢᱚᱱᱮ ᱠᱮᱫᱟ ᱠᱚ ᱱᱚᱣᱟ ᱟᱵᱚ ᱫᱮᱵᱟ ᱥᱮᱵᱟ ᱞᱟᱹᱜᱤᱫ ᱦᱮᱸ ᱢᱟᱹᱱᱢᱤ ᱛᱮᱭᱟᱨ ᱦᱩᱭᱩᱜᱼᱟ ᱦᱩᱸ᱾
ᱦᱳᱭ ᱦᱳᱭ᱾
ᱛᱚ ᱚᱱᱟ ᱞᱮᱠᱟᱛᱮ ᱴᱷᱟᱹᱠᱩᱨ ᱵᱟᱨᱭᱟ ᱢᱟᱹᱱᱢᱤ ᱵᱮᱱᱟᱣ ᱞᱮᱫ ᱠᱤᱱᱟᱭ ᱦᱟᱸᱥᱟ ᱨᱮᱱ ᱦᱩᱸ᱾
ᱟᱪᱪᱷᱟ ᱟᱪᱪᱷᱟ᱾
ᱛᱚ ᱢᱟᱹᱱᱢᱤ ᱵᱮᱱᱟᱣ ᱠᱮᱫ ᱠᱤᱱ ᱠᱷᱟᱱ ᱟᱫᱚ ᱫᱟᱜ ᱛᱚ ᱞᱟᱹᱠᱛᱤᱜ ᱛᱟᱵᱚᱱ ᱜᱮᱭᱟ ᱟᱵᱚᱣᱟᱜ ᱫᱚ᱾ ᱦᱩᱸ ᱚ ᱟᱫᱚ ᱫᱷᱟᱹᱨᱛᱤ ᱩᱱᱫᱚ ᱡᱚᱞᱟᱯᱩᱨᱤ ᱛᱟᱦᱮᱸ ᱠᱟᱱᱟ ᱚᱱᱮ ᱫᱟᱜ ᱵᱟᱝ ᱛᱟᱦᱮᱸ ᱠᱟᱱᱟ ᱩᱱᱫᱚ᱾
ᱦᱳᱭ ᱦᱳᱭ᱾
ᱤᱱᱟᱹ ᱯᱚᱨ ᱠᱷᱟᱱᱜᱮ ᱟᱫᱚ ᱴᱷᱟᱹᱠᱩᱨ ᱟ ᱢᱤᱫᱴᱮᱱ ᱦᱟᱹᱛᱤ ᱟᱹᱜᱩ ᱞᱮᱫᱮᱭᱟᱭ ᱥᱮᱪᱮᱫ ᱮ ᱟᱸᱡᱚᱢ ᱟᱠᱟᱱᱟ᱾ ᱟᱫᱚ ᱢᱤᱫᱴᱤᱡ ᱰᱟᱝ ᱮ ᱞᱮᱵᱮᱫ ᱦᱚᱪᱚ ᱠᱮᱫᱮᱭᱟ ᱟᱫᱚ ᱱᱚᱣᱟ ᱰᱟᱝ ᱨᱮᱱᱟᱜ ᱧᱩᱛᱩᱢ ᱫᱚ ᱦᱚᱭᱛᱚ ᱵᱟᱹᱞᱤᱧ ᱩᱭᱦᱟᱹᱨ ᱫᱟᱲᱮᱭᱟᱜ ᱠᱟᱱᱟ ᱱᱤᱛᱚᱜ ᱫᱚ ᱛᱚ ᱡᱚᱠᱷᱚᱱ ᱜᱮ ᱫᱟᱜ ᱫᱟᱜ ᱱᱚᱣᱟ ᱪᱷᱤᱞᱠᱟᱹᱣ ᱨᱟᱠᱟᱵ ᱮᱱᱟ ᱦᱳᱭ ᱦᱮᱞᱳ ᱦᱮᱞᱳ ᱦᱮᱞᱳ ᱟᱡᱚᱢᱮᱫᱟ ᱵᱤᱱ ᱜᱚᱝᱠᱮ ᱦᱮᱞᱳ ᱜᱚᱝᱠᱮ ᱦᱮᱞᱳ ᱜᱚᱢᱠᱮ